ᱛᱳ ᱜᱚᱝᱠᱮ ᱱᱟᱯᱟᱭ ᱵᱟᱲᱟ ᱜᱮᱭᱟᱵᱮᱱ ᱛᱚ
ᱦᱮᱸ ᱱᱟᱯᱟᱭ ᱵᱟᱲᱟ ᱜᱮ ᱟᱹᱵᱤᱱ ᱜᱮ ᱪᱮᱜ ᱞᱮᱠᱟ
ᱟᱪᱪᱷᱟ ᱦᱮᱸ ᱜᱚᱝᱠᱮ ᱟᱹᱞᱤᱧ ᱦᱚᱸ ᱱᱤᱭᱟᱹ ᱫᱷᱟᱹᱵᱤᱡ ᱫᱚ ᱱᱟᱯᱟᱭ ᱵᱟᱲᱟ ᱜᱮ
ᱦᱩᱸ
ᱛᱚᱵᱮ ᱜᱚᱝᱠᱮ ᱦᱮᱸ ᱪᱟ ᱱᱟᱥᱛᱟ ᱠᱚᱫᱚ ᱦᱩᱭ ᱠᱟᱱᱟ
ᱦᱮᱸ ᱡᱚᱢ ᱵᱟᱲᱟ ᱫᱚ ᱦᱩᱭ ᱠᱟᱱᱟ ᱟᱹᱵᱤᱱ ᱜᱮ ᱡᱚᱢ ᱵᱟᱲᱟ ᱠᱮᱜᱼᱟ ᱵᱤᱱ ᱥᱮ ᱵᱟᱝ
ᱦᱮᱸ ᱟᱞᱤᱧ ᱦᱚᱸ ᱪᱟ ᱱᱟᱥᱛᱟ ᱠᱟᱱᱟᱞᱤᱧ ᱡᱚᱢ ᱦᱩᱭᱩᱜᱼᱟ ᱟᱨ ᱠᱟᱹᱴᱤᱡ ᱛᱮᱜ ᱠᱷᱟᱱ ᱦᱮᱸ ᱛᱚᱵᱮ ᱱᱚᱜᱼᱚ ᱱᱟ ᱡᱚᱢ ᱞᱟᱦᱟᱨᱮ ᱵᱷᱟᱹᱜᱤ ᱜᱚᱫ ᱠᱮᱫᱟ ᱞᱤᱧ ᱢᱤᱫᱴᱮᱱ ᱠᱟᱛᱷᱟ ᱢᱤᱫᱴᱤᱡ ᱞᱟᱝ ᱜᱟᱯᱟ ᱜᱟᱞᱢᱟᱨᱟᱣ ᱜᱚᱫᱚᱜ ᱟᱞᱟᱝ
ᱦᱳᱭ ᱦᱳᱭ ᱦᱳᱭ ᱜᱟᱯᱟᱞ ᱢᱟᱨᱟᱣ ᱦᱳᱭᱳᱜᱼᱟ
ᱦᱮᱸ ᱜᱟᱯᱟᱞᱢᱟᱨᱟᱣ ᱫᱚ ᱱᱚᱝᱠᱟᱭᱮᱱᱟ ᱜᱚᱝᱠᱮ ᱟᱯᱮᱥᱮᱫ ᱮᱸ ᱧᱤᱫᱟᱹ ᱚᱨᱜᱮᱥᱴᱟᱨ
ᱦᱳᱭ
ᱚᱱᱟ ᱫᱚ ᱚᱠᱟᱞᱮᱠᱟ ᱢᱟᱱᱮ ᱦᱩᱭᱩᱜ ᱟᱥᱮ ᱵᱟᱝ ᱦᱩᱭᱩᱜᱼᱟ
ᱦᱮᱸ ᱦᱩᱭᱩᱜ ᱜᱮᱭᱟ ᱢᱟᱱᱮ ᱱᱚᱛᱮ ᱫᱚ ᱟᱹᱰᱤ ᱡᱟᱹᱥᱛᱤ ᱦᱩᱭᱩᱜᱼᱟ ᱚᱱᱟ ᱡᱟᱦᱟᱱᱟᱜ ᱜᱮ ᱦᱩᱭᱩᱜ ᱡᱟᱦᱱᱟᱜ ᱯᱚᱨᱚᱵᱽ ᱯᱟᱛᱟ ᱠᱚ ᱦᱩᱭᱩᱜ ᱢᱟᱱᱮ ᱠᱷᱮᱞᱳᱜ ᱠᱚ ᱦᱳᱭᱳᱜ ᱵᱚᱞ ᱠᱷᱮᱞᱳᱜ ᱠᱚ ᱢᱟᱱᱮ ᱚᱱᱠᱟ ᱧᱤᱫᱟᱹ ᱚᱨᱜᱮᱥᱴᱟᱨ ᱠᱚ ᱫᱚᱦᱚ ᱵᱟᱲᱟᱭ ᱜᱮᱭᱟ
ᱟᱪᱪᱷᱟ ᱟᱪᱪᱷᱟ ᱢᱮᱱᱠᱷᱟᱱ ᱚᱸ ᱟᱵᱮᱱᱟᱜ ᱞᱟᱹᱭᱛᱮ ᱪᱮᱫ ᱞᱟᱹᱭ ᱡᱮ ᱧᱤᱫᱟᱹ ᱚᱨᱜᱮᱥᱴᱟᱨ ᱦᱩᱭᱩᱜ ᱫᱚᱨᱠᱟᱨ ᱠᱟᱱᱟ ᱥᱮ ᱵᱟᱝ ᱠᱚ ᱫᱚᱨᱠᱟᱨ ᱠᱟᱱᱟ
ᱟᱹᱞᱤᱧᱟᱜ ᱟᱹᱞᱤᱧᱟᱜ ᱞᱟᱹᱭ ᱛᱮᱫᱚ ᱵᱟᱝ ᱦᱩᱭ ᱫᱚ ᱫᱚᱨᱠᱟᱨ ᱠᱟᱱᱟ ᱠᱤᱱᱛᱩ ᱚᱱᱠᱟ ᱫᱚ ᱵᱟᱝ ᱡᱟᱦᱟᱸ ᱧᱮᱞᱚᱜ ᱠᱟᱱ ᱱᱮᱛᱟᱨ ᱡᱮ ᱚᱱᱠᱟ
ᱦᱩᱸ ᱡᱮᱢᱚᱱ ᱮᱸ ᱟᱹᱞᱤᱧ ᱞᱤᱧ ᱞᱟᱹᱭᱫᱟ ᱡᱮᱢᱚᱱ ᱠᱟᱹᱴᱤᱡ ᱠᱟᱹᱴᱤᱡ ᱢᱟᱹᱭ ᱵᱟᱹᱵᱩ ᱛᱟᱠᱚ ᱡᱮᱢᱚᱱ ᱮᱱᱮᱡ ᱠᱟᱱᱟ ᱠᱚ ᱦᱩᱸ ᱦᱮᱸ ᱚᱱᱟ ᱠᱚᱫᱚ ᱵᱟᱝ ᱦᱩᱭ ᱞᱮᱱᱠᱷᱟᱱ ᱜᱮ ᱱᱟᱯᱟᱭᱚᱜᱼᱟ ᱟᱹᱞᱤᱧᱟᱜ ᱞᱟᱹᱭ ᱛᱮᱦᱚᱸ
ᱦᱳᱭ ᱦᱳᱭ ᱦᱮᱸ
ᱦᱩᱸ ᱟᱪᱪᱷᱟ ᱱᱚᱣᱟ ᱨᱮ ᱟᱵᱮᱱ ᱪᱮᱜ ᱵᱮᱱ ᱞᱟᱹᱭᱟ ᱱᱚᱣᱟ ᱨᱮᱫᱚ ᱥᱩᱫᱷᱩ ᱮᱸ ᱜᱤᱫᱽᱨᱟᱹᱣᱟᱜ ᱜᱮ ᱫᱳᱥ ᱢᱮᱱᱟᱜᱼᱟ ᱡᱟᱦᱟᱸᱭ ᱠᱚ ᱮᱱᱮᱡ ᱫᱟ ᱧᱤᱫᱟᱹᱨᱮ ᱤᱭᱟᱹ ᱧᱤᱫᱟᱹ ᱯᱟᱛᱟᱨᱮ? ᱮᱸ ᱩᱝᱠᱩᱣᱟᱜ ᱜᱮ ᱛᱚ ᱥᱮ ᱚᱱᱟ ᱥᱟᱶᱛᱮ ᱟᱠᱚ ᱚᱲᱟᱜ ᱚᱲᱟᱜ ᱦᱚᱸ ᱠᱟᱹᱴᱤᱡ ᱮᱸ ᱫᱳᱥ ᱫᱚ ᱢᱮᱱᱟᱜ ᱟᱠᱟᱫᱟ᱾
ᱦᱮᱸ ᱚᱲᱟᱜ ᱦᱚᱲᱟᱜ ᱫᱚ ᱚᱵᱚᱥᱥᱳ ᱫᱚᱥ ᱫᱚ ᱫᱳᱥ ᱫᱚ ᱢᱮᱱᱟᱜ ᱟᱠᱟᱜ ᱜᱮᱭᱟ᱾ ᱠᱟᱨᱚᱱ ᱡᱟᱦᱟᱸ ᱞᱮᱠᱟᱢ ᱥᱟᱥᱚᱱᱮᱭᱟ ᱜᱤᱫᱽᱨᱟᱹ ᱚᱝᱠᱟ ᱜᱮᱥᱮ ᱦᱟᱨᱟ ᱵᱩᱨᱩᱜ ᱟᱭ᱾ ᱡᱟᱦᱟᱸ ᱞᱮᱠᱟᱢ ᱪᱮᱫ ᱟᱭᱟ ᱵᱟᱢ ᱥᱟᱥᱚᱱ ᱞᱮᱠᱷᱟᱡ ᱫᱚ ᱜᱤᱫᱽᱨᱟᱹ ᱫᱚᱭ ᱵᱟᱹᱲᱤᱡᱚᱜ ᱜᱮᱭᱟ ᱵᱟᱝ ᱡᱮ ᱧᱤᱫᱟᱹ ᱯᱟᱛᱟ ᱛᱟ ᱫᱚ ᱪᱟᱞᱟᱣ ᱵᱟᱝ ᱩᱪᱤᱛ ᱚᱱᱟ ᱫᱚ ᱵᱟᱝ᱾ ᱟᱫᱚ ᱚᱱᱮ ᱚᱝᱠᱟ ᱡᱟᱦᱟᱸ ᱞᱮᱠᱟ ᱠᱚ ᱵᱮᱣᱦᱟᱨ ᱛᱟᱠᱚ ᱩᱝᱠᱩᱣᱟᱜ ᱧᱮᱞ ᱦᱩᱭᱩᱜ ᱠᱟᱱᱟ ᱚᱱᱠᱟ ᱮᱱᱮᱡ ᱚᱝᱠᱟ ᱫᱚ
ᱵᱟᱝ ᱵᱟᱝ ᱴᱷᱤᱠᱟ ᱦᱮᱸ ᱦᱮᱸ
ᱦᱮᱸ
ᱟᱹᱞᱤᱧ ᱦᱚᱞᱤᱧ ᱞᱟᱹᱭᱟ ᱡᱮ ᱱᱚᱣᱟ ᱫᱚ ᱮᱠᱪᱩᱭᱮᱞᱤ ᱢᱟᱱᱮ ᱥᱩᱫᱩ ᱜᱤᱫᱽᱨᱟᱹᱣᱟᱜ ᱫᱚ ᱥᱳᱥ ᱥᱩᱢᱩᱝ ᱫᱚ ᱵᱟᱝ ᱠᱟᱱᱟ᱾ ᱚᱱᱟ ᱜᱟᱨᱡᱮᱱᱟᱜ ᱦᱚᱸ ᱫᱳᱥ ᱠᱟᱱᱟ᱾ ᱪᱮᱫᱟᱜ ᱵᱟᱝᱢᱟ ᱚᱸ ᱟᱢᱫᱚ ᱜᱤᱫᱽᱨᱟᱹ ᱚᱠᱟ ᱞᱮᱠᱟᱢ ᱥᱟᱥᱚᱱᱮᱭᱟ ᱩᱱᱤ ᱚᱱᱠᱟ ᱜᱮ ᱥᱟᱥᱚᱱᱚᱜᱼᱟ᱾ ᱦᱩᱸ ᱟᱫᱚ ᱡᱤ ᱟᱢᱦᱚᱸ ᱡᱩᱫᱤ ᱚᱱᱠᱟᱱ ᱜᱮ ᱟᱢᱦᱚᱸ ᱡᱩᱫᱤ ᱚᱱᱠᱟ ᱧᱤᱫᱟᱹ ᱯᱟᱛᱟᱢ ᱫᱟᱬᱟᱱᱟ ᱡᱩᱫᱤᱢ ᱪᱟᱞᱟᱣ ᱦᱚᱪᱚᱣᱟᱭᱟ ᱛᱟᱦᱞᱮ ᱠᱷᱟᱱ ᱫᱚ ᱜᱤᱫᱽᱨᱟᱹᱭ ᱪᱟᱞᱟᱜ ᱜᱮᱭᱟ ᱦᱩᱸ᱾ ᱦᱮᱸ ᱦᱮᱸ ᱦᱮᱸ ᱛᱟᱯᱚᱨᱮ ᱦᱩᱭᱩᱜ ᱠᱟᱱᱟ ᱟᱹᱞᱤᱧᱟᱜ ᱞᱟᱹᱭ ᱫᱚ ᱱᱚᱜᱼᱱᱟ ᱫᱚ ᱧᱤᱫᱟᱹ ᱯᱟᱛᱟ ᱡᱟᱦᱟᱸ ᱥᱮ ᱧᱤᱫᱟᱹ ᱯᱟᱛᱟ ᱡᱟᱦᱟᱸᱭ ᱵᱚᱱ ᱡᱟᱦᱟᱸᱭ ᱠᱚᱜᱮ ᱵᱚᱱ ᱠᱚᱨᱟᱣ ᱦᱚᱪᱚᱭᱮᱫᱟ ᱵᱟᱹᱞᱤᱧ ᱞᱟᱹᱭᱫᱟ ᱟᱯᱮ ᱚᱱᱛᱮ ᱨᱮᱜ ᱟᱞᱮ ᱱᱚᱛᱮ ᱨᱮᱦᱚᱸ ᱠᱚ ᱠᱚᱨᱟᱣᱟ᱾ ᱢᱮᱱᱠᱷᱟᱱ ᱱᱚ ᱠᱩᱢᱤᱴᱤ ᱡᱟᱦᱟᱸᱭ ᱠᱚ ᱛᱟᱸᱦᱮᱱ ᱠᱟᱱ ᱱᱩᱠᱩ ᱠᱟᱹᱴᱤᱡ ᱮᱸ ᱠᱮᱴᱮᱡ ᱫᱷᱟᱨᱟ ᱛᱟᱦᱮᱱ ᱦᱩᱭᱩᱜ ᱛᱟᱠᱚᱣᱟ ᱟᱹᱞᱤᱧᱟᱜ ᱞᱟᱹᱭ ᱛᱮᱫᱚ᱾
ᱦᱳᱭ ᱩᱝᱠᱩ ᱵᱟᱝ ᱠᱮᱴᱮᱡ ᱵᱟᱠᱚ ᱛᱟᱦᱚᱞᱮᱠᱟᱱᱡ ᱟᱱᱮ ᱡᱟᱦᱟᱸ ᱠᱚ ᱠᱚᱨᱟᱣ ᱦᱚᱪᱚᱭᱮᱫᱟ ᱚᱱᱟ ᱦᱚᱸ ᱵᱮᱥ ᱪᱮᱦᱨᱟ ᱵᱟᱭ ᱦᱩᱭᱩᱜᱼᱟ᱾
ᱦᱩᱸ ᱧᱤᱫᱟᱹ ᱯᱟᱛᱟ ᱦᱚᱸ ᱦᱩᱭ ᱫᱚᱨᱠᱟᱨ ᱠᱟᱱᱟ ᱡᱷᱚᱛᱚ ᱠᱤᱪᱷᱩ ᱜᱮ ᱫᱚᱨᱠᱟᱨ ᱠᱟᱱᱟ ᱦᱩᱸ᱾ ᱟᱵᱚ ᱫᱚ ᱦᱟᱴ ᱯᱟᱛᱟ ᱨᱮᱜᱮ ᱵᱮᱵᱽᱥᱟ ᱵᱟᱹᱱᱤᱡᱽ ᱵᱤᱨ ᱵᱩᱨᱩ ᱨᱮᱜᱮ ᱵᱮᱵᱽᱥᱟ ᱵᱟᱹᱱᱤᱡᱽ ᱱᱚᱣᱟ ᱠᱚᱜᱮ᱾ ᱛᱟᱵᱚᱱ ᱮᱴᱟᱜᱟᱜ ᱫᱚ ᱪᱮᱫ ᱦᱚᱸ ᱵᱟᱝ ᱠᱟᱱ ᱛᱟᱵᱚᱱᱟ ᱦᱩᱸ ᱚᱭ ᱡᱚᱛᱚ ᱠᱤᱪᱷᱩ ᱜᱮ ᱦᱩᱭ ᱫᱚᱨᱠᱟᱨ ᱢᱮᱱᱠᱷᱟᱱ ᱡᱟᱦᱟᱸᱭ ᱠᱚᱢᱤᱴᱤ ᱠᱚ ᱢᱮᱱᱟᱜ ᱠᱚᱣᱟ ᱩᱝᱠᱩ ᱠᱟᱹᱴᱤᱡ ᱠᱮᱴᱮᱡ ᱠᱚ ᱛᱟᱦᱮᱱ ᱠᱷᱟᱱ ᱡᱮᱢᱚᱱ ᱦᱮ ᱱᱚᱣᱟ ᱠᱚᱫᱚ ᱠᱤᱪᱷᱩ ᱠᱤᱪᱷᱩ ᱡᱤᱱᱤᱥ ᱡᱩᱫᱤ ᱠᱚ ᱢᱟᱱᱟ ᱵᱟᱨᱚᱱ ᱠᱟᱜᱼᱟ ᱡᱮᱢᱚᱱ ᱱᱚᱜᱼᱚ ᱱᱚᱝᱠᱟ ᱡᱟᱦᱟᱸ ᱮᱱᱮᱡ ᱵᱟᱝ ᱜᱟᱱᱚᱜ ᱞᱮᱠᱟᱱᱟᱜ ᱮᱱᱮᱡ ᱠᱚ ᱮᱱᱮᱡ ᱵᱟᱝ ᱜᱟᱱᱚᱜᱼᱟ᱾ ᱟᱱᱠᱷᱟ ᱫᱚᱱ ᱵᱟᱲᱟ ᱵᱟᱝ ᱜᱟᱱᱚᱜᱼᱟ ᱟᱹᱞᱤᱧᱟᱜ ᱞᱟᱹᱭ ᱛᱮᱫᱚ ᱦᱚᱸ ᱚᱱᱟ ᱠᱚᱫᱚ ᱵᱟᱭ ᱜᱟᱱᱚᱜᱼᱟ᱾ ᱦᱮᱸ ᱟᱞᱤᱧᱟᱜ ᱞᱟᱹᱭ ᱛᱮᱫᱚ ᱯᱟᱛᱟ ᱧᱮᱞ ᱪᱟᱞᱟᱣ ᱟᱠᱟᱱᱟᱢ ᱯᱟᱛᱟ ᱧᱮᱞ ᱢᱮ ᱥᱮᱨᱮᱧ ᱧᱮᱞ ᱢᱮ ᱟᱨ ᱦᱤᱡᱩᱜ ᱢᱮ ᱦᱮᱸ᱾
ᱦᱳᱭ ᱮᱱᱮᱡ ᱢᱮ ᱡᱟᱦᱟᱸ ᱟᱵᱚᱣᱟᱜ ᱥᱟᱶᱛᱟ ᱨᱮᱭᱟᱜ ᱮᱱᱮᱡ ᱠᱚ ᱢᱮᱱᱟᱜᱼᱟ, ᱚᱝᱠᱟᱱᱟᱜ ᱮᱱᱮᱡ ᱢᱮ᱾
ᱦᱮᱸ ᱦᱮᱸ ᱦᱮᱸ ᱦᱮᱸ ᱟᱹᱞᱤᱧᱟᱜ ᱞᱟᱹᱭ ᱛᱮᱦᱚᱸ ᱚᱱᱮ ᱚᱱᱟᱜᱮ᱾ ᱡᱮ ᱟᱵᱚᱣᱟᱜ ᱥᱟᱱᱛᱟ ᱥᱟᱱᱛᱟᱲ ᱤᱭᱟᱹ ᱨᱮᱱᱟᱜ ᱡᱟᱦᱟᱸ ᱢᱮᱱᱟᱜᱼᱟ ᱮᱱᱮᱡ ᱥᱮᱨᱮᱧ ᱞᱟᱜᱽᱲᱮ ᱫᱚᱝ ᱥᱚᱨᱦᱟᱭ ᱵᱟᱯᱞᱟ ᱚᱲᱟᱜ ᱨᱮ ᱫᱚᱝ ᱱᱚᱜᱼᱱᱟ ᱠᱚ ᱦᱚᱸ ᱥᱚᱨᱦᱟᱭ ᱡᱚᱠᱷᱚᱱ ᱥᱚᱨᱦᱟᱭ ᱱᱚᱜᱼᱚ ᱱᱚᱠᱟ ᱡᱟᱦᱟᱱᱟᱜ ᱜᱮ ᱟᱵᱚᱣᱟᱜ ᱥᱟᱶᱛᱟ ᱨᱮᱱᱟᱜ ᱮᱱᱮᱡ ᱥᱮᱨᱮᱧ ᱢᱟ ᱚᱠᱚᱭ ᱫᱚ ᱪᱮᱫ ᱵᱟᱭ ᱢᱮᱛᱟᱢᱟ᱾
ᱦᱮᱸ ᱟᱪᱪᱷᱟ ᱜᱚᱝᱠᱮ ᱟᱹᱞᱤᱧ ᱡᱟᱦᱟᱸᱞᱤᱧ ᱧᱮᱞ ᱵᱟᱲᱟ ᱠᱟᱫᱟ ᱡᱮ ᱚᱝᱠᱟ ᱡᱟᱦᱟᱸ ᱠᱤᱪᱨᱤᱜ ᱠᱚᱠᱚ ᱦᱚᱨᱚᱜᱟ
ᱦᱮᱸ ᱦᱮᱸ
ᱢᱟᱱᱮ ᱮᱢᱚᱱ ᱮᱢᱚᱱᱟᱜ ᱠᱚ ᱦᱚᱨᱚᱜᱟ ᱡᱟᱦᱟᱸ ᱟᱵᱚᱣᱟᱜ ᱥᱟᱶᱛᱟ ᱨᱮᱭᱟᱜ ᱦᱚᱨᱚᱜ ᱵᱟᱸᱫᱮ ᱥᱮ ᱚᱱᱠᱟᱱᱟᱜ ᱦᱚᱨᱚᱜ ᱦᱮᱸ ᱚᱱᱟ ᱞᱤᱭᱟ ᱪᱮᱫ ᱵᱤᱱ ᱞᱟᱹᱭᱟ ᱟᱹᱵᱤᱱ
ᱟᱞᱤᱧᱟᱜ ᱞᱟᱹᱭ ᱫᱚ ᱱᱚᱣᱟ ᱢᱟᱱᱮ ᱠᱤᱪᱨᱤᱡ ᱫᱚ ᱡᱟᱦᱟᱸ ᱠᱚ ᱦᱚᱨᱚᱜ ᱮᱫᱟ ᱦᱮᱸ ᱚᱱᱟ ᱛᱚ ᱟᱨ ᱧᱩᱛᱩᱢ ᱠᱟᱛᱮᱫ ᱫᱚ ᱚᱱᱟ ᱠᱤᱪᱨᱤᱡ ᱫᱚ ᱵᱟᱭ ᱵᱟᱹᱲᱤᱡᱼᱟ ᱵᱟᱹᱲᱤᱡ ᱜᱮᱭᱟᱵᱚᱱ ᱟᱵᱚ ᱟᱵᱚ ᱜᱮᱵᱚᱱ ᱵᱟᱹᱲᱤᱡ ᱮᱫᱟ ᱚᱱᱟ ᱠᱤᱪᱨᱤᱡ ᱠᱚᱫᱚ ᱦᱮᱸ ᱟᱢ ᱟᱵᱮᱱ ᱡᱩᱫᱤ ᱢᱤᱫᱴᱮᱱ ᱢᱤᱫ ᱨᱚᱠᱚᱢ ᱜᱮ ᱡᱟᱢᱟ ᱦᱚᱨᱚᱜ ᱠᱟᱛᱮᱜ ᱡᱩᱫᱤ ᱮ ᱢᱤᱫᱥᱚ ᱡᱚᱱ ᱜᱟᱱ ᱡᱩᱫᱤ ᱠᱚ ᱵᱷᱩᱞᱟ ᱟᱫᱚ ᱠᱚ ᱞᱟᱹᱭᱟ ᱢᱟᱱᱮ ᱚᱱᱟ ᱡᱟᱢᱟ ᱜᱮ ᱟᱫᱚ ᱱᱚᱜᱼ ᱱᱚᱝᱱᱟᱜ ᱡᱟᱢᱟ ᱠᱚᱠᱚ ᱦᱚᱨᱚᱜ ᱞᱮᱫᱟ ᱱᱚᱝᱠᱟᱱᱟᱜ ᱜᱮᱠᱚ ᱦᱚᱨᱚᱜᱟ ᱱᱩᱠᱩ ᱢᱟᱱᱮ ᱚᱱᱠᱟ ᱢᱟᱱᱮ ᱠᱤᱪᱨᱤᱡ ᱫᱚ ᱵᱟᱝ ᱵᱷᱟᱹᱞᱮᱭᱟ ᱟᱵᱚ ᱜᱮᱵᱚᱱ ᱵᱟᱹᱲᱤᱡ ᱮᱫᱟ ᱚᱱᱟ ᱠᱚᱫᱚ ᱟᱹᱞᱤᱧᱟᱜ ᱞᱟᱹᱭ ᱛᱮᱫᱚ ᱦᱮᱸ ᱚᱱᱟ ᱦᱚᱸ ᱠᱤᱪᱨᱤᱡ ᱜᱮ ᱡᱩᱫᱤ ᱦᱚᱨᱚᱜ ᱠᱟᱛᱮᱜ ᱡᱩᱫᱤ ᱦᱚᱭ ᱵᱟᱠᱚ ᱚᱱᱠᱟ ᱵᱟᱲᱟ ᱠᱮᱭᱟ ᱦᱮᱸ ᱛᱟᱦᱞᱮ ᱠᱷᱟᱱ ᱫᱚ ᱚᱱᱟ ᱫᱚ ᱴᱷᱤᱠᱜᱮ ᱛᱟᱦᱮᱸ ᱠᱚᱜᱼᱟ ᱱᱚᱜᱼᱚᱭ ᱛᱚ ᱟᱨᱚ ᱟᱹᱰᱤ ᱩᱛᱟᱹᱨ ᱠᱤᱪᱨᱤᱪᱤ ᱦᱚᱨᱚᱜ ᱫᱚ ᱚᱱᱟᱦᱚ ᱵᱟᱝ ᱵᱟᱹᱲᱤᱡ ᱜᱮ ᱥᱮ
ᱦᱳᱭ ᱦᱮᱸ ᱢᱟᱱᱮ ᱟᱵᱚ ᱦᱚᱲ ᱜᱮᱵᱚᱱ ᱵᱟᱹᱲᱤᱡ ᱮᱫᱟ ᱠᱤᱪᱨᱤᱡ
ᱦᱮᱸ ᱦᱮᱸ ᱦᱮᱸ ᱡᱮᱢᱚᱱ ᱞᱟᱹᱭ ᱫᱟᱞᱤᱧ ᱡᱮᱢᱚᱱ ᱟᱵᱚᱣᱟᱜ ᱢᱤᱫᱴᱮᱱ ᱦᱮᱸ ᱥᱟᱱᱛᱟᱲ ᱠᱚᱣᱟᱜ ᱫᱚ ᱢᱮᱱᱟᱜ ᱛᱟᱵᱚᱱᱟ ᱜᱟᱢᱪᱷᱟ ᱜᱚᱜ ᱠᱟᱜᱼᱟ ᱵᱚᱱ ᱦᱟᱱᱮ ᱯᱩᱲ ᱜᱟᱢᱪᱷᱟ ᱢᱤᱫᱴᱮᱱ ᱛᱟᱦᱮᱸ ᱠᱟᱱ ᱛᱟᱵᱚᱱᱟ ᱫᱟᱹᱲᱦᱤᱜ ᱞᱟᱹᱜᱤᱫ ᱥᱮ ᱪᱮᱫ ᱞᱟᱹᱜᱤᱫ ᱚᱱᱟ ᱦᱚᱸ ᱢᱤᱫ ᱥᱩᱢᱚᱭ ᱞᱤᱧ ᱧᱮᱞᱮᱫ ᱛᱟᱦᱮᱸᱜ ᱡᱮ ᱚᱱᱟ ᱦᱚᱸ ᱫᱚᱢᱮ ᱠᱚ ᱤᱫᱤ ᱵᱟᱲᱟᱭᱮᱫ ᱛᱟᱦᱮᱸᱫ ᱛᱚᱵᱮ ᱩᱱ ᱡᱚᱠᱷᱚᱱ ᱫᱚ ᱚᱱᱮ ᱚᱱᱟ ᱜᱚᱜ ᱛᱮᱦᱚᱸ ᱵᱚᱛᱚᱨ ᱵᱩᱡᱩᱜ ᱠᱟᱱ ᱛᱟᱦᱮᱸᱫ
ᱦᱳᱭ ᱵᱚᱛᱚᱨ ᱵᱩᱡᱷᱟᱹᱜ ᱜᱮᱭᱟ
ᱦᱮᱸ ᱚᱱᱟ ᱚᱱᱟ ᱠᱤᱪᱨᱤᱡ ᱵᱮᱱ ᱜᱚᱜ ᱞᱮᱠᱷᱟᱱ ᱜᱮ ᱢᱚᱱᱮ ᱢᱮ ᱠᱚ ᱟᱵᱮᱱ ᱫᱚ ᱵᱟᱝᱢᱟ ᱟᱵᱮᱱ ᱦᱚᱸᱵᱮᱱ ᱮᱱᱮᱡ ᱠᱮ ᱦᱮᱸ ᱚᱱᱠᱟᱱᱟᱜ ᱠᱟᱛᱷᱟ ᱠᱚ ᱦᱮᱸ ᱛᱚᱵᱮ ᱜᱚᱝᱠᱮ ᱟᱯᱮ ᱡᱮ ᱚᱱᱮ ᱟᱯᱮᱥᱮᱫ ᱫᱚ ᱚᱱᱮ ᱚ ᱥᱩᱫᱩ ᱚᱨᱠᱮᱥᱴᱟᱨ ᱥᱩᱢᱩᱝ ᱜᱮ ᱦᱳᱭᱳᱜ ᱟ ᱥᱮ ᱟᱨᱚ ᱡᱟᱦᱟᱸ ᱢᱟᱨᱟᱝ ᱯᱚᱨᱚᱵᱽ ᱠᱚ ᱢᱮᱱᱟᱜᱼᱟ ᱡᱟᱦᱟᱸ ᱨᱮᱫᱚ ᱯᱩᱛᱷᱤ ᱯᱚᱛᱚᱵ ᱠᱚ ᱟᱹᱠᱷᱨᱤᱧ ᱠᱚ ᱧᱟᱢᱚᱜ ᱴᱟᱢᱟᱠ ᱛᱩᱢᱫᱟᱹᱜ ᱠᱚ ᱠᱤᱨᱤᱧ ᱟᱠᱷᱨᱤᱧᱟ ᱱᱚᱝᱠᱟᱱᱟᱜ
ᱦᱮᱸ ᱢᱮᱱᱟᱜ ᱦᱩᱭ ᱵᱟᱲᱟᱜ ᱜᱮᱭᱟ ᱚᱱᱟ ᱠᱚᱦᱚᱸ ᱢᱮᱱᱟᱜ ᱜᱮᱭᱟ ᱚᱱᱠᱟ ᱵᱟᱨᱭᱟ ᱯᱮᱭᱟ ᱯᱟᱛᱟ ᱛᱟ ᱢᱮᱱᱟᱜ ᱜᱮᱭᱟ ᱟᱞᱮ ᱚᱱᱛᱮ
ᱦᱩᱸ ᱦᱩᱸ ᱦᱩᱸ ᱟᱪᱪᱷᱟ ᱟᱪᱪᱷᱟ ᱦᱩᱸ ᱦᱩᱸ ᱦᱩᱸ ᱦᱩᱸ ᱟᱪᱪᱷᱟ ᱜᱚᱝᱠᱮ ᱟᱵᱮᱱ ᱦᱚᱸ ᱚᱠᱟᱨᱮᱱ ᱠᱟᱱᱟ ᱵᱮᱱ ᱵᱟᱞᱤᱧ ᱵᱟᱲᱟᱭᱟ ᱟᱹᱞᱤᱧ ᱦᱚᱸ ᱚᱠᱟᱨ ᱠᱟᱱᱟᱞᱤᱧ ᱵᱟᱵᱮᱱ‌ ᱵᱟᱲᱟᱭᱟ ᱴᱷᱤᱠ ᱟᱪᱷᱮ ᱛᱚᱵᱮ ᱟᱨ ᱟᱵᱚ ᱟᱢ ᱟᱵᱮᱱ ᱦᱚᱸ ᱥᱟᱱᱛᱟᱲ ᱠᱟᱱ ᱜᱮᱭᱟ ᱵᱮᱱ ᱛᱟᱨᱢᱟᱱᱮ ᱦᱚᱭᱛᱚ ᱱᱤᱭᱟᱹ ᱠᱚᱫᱚ ᱱᱤᱭᱟᱹ ᱠᱚ ᱯᱟᱛᱟ ᱡᱟᱹᱱᱤᱡ ᱵᱮᱱ ᱟᱸᱡᱚᱢ ᱠᱟᱜ ᱜᱮᱭᱟ ᱡᱮᱢᱚᱱ ᱯᱟᱴᱟᱵᱤᱫᱟᱹ ᱱᱚᱛᱮ ᱦᱩᱭᱩᱜ ᱠᱟᱱᱟ ᱱᱚᱛᱮ ᱦᱩᱭᱩᱜ ᱠᱟᱱᱟ ᱵᱩᱨᱩ ᱵᱚᱸᱜᱟ ᱦᱮᱸ ᱚᱱᱟ ᱠᱚᱫᱚ ᱵᱮᱱ ᱟᱸᱡᱚᱢ ᱟᱠᱟᱫ ᱜᱮᱭᱟ ᱦᱳᱭᱛᱚ
ᱦᱮᱸ ᱟᱸᱡᱚᱢ ᱠᱟᱜ ᱜᱮᱭᱟ ᱞᱤᱧ
ᱦ ᱦ ᱱᱚᱣᱟ ᱠᱚᱨᱮ ᱫᱚ ᱟᱵᱮᱱ ᱪᱟᱞᱟᱣ ᱵᱟᱲᱟ ᱠᱟᱱᱟ ᱵᱮᱱ ᱥᱮ ᱵᱟᱝ
ᱪᱟᱞᱟᱣ ᱢᱟ ᱵᱟᱹᱞᱤᱧ ᱪᱟᱞᱟᱣ ᱟᱠᱟᱱ ᱢᱮᱱᱠᱷᱟᱱ ᱪᱟᱞᱟᱣ ᱨᱮᱭᱟᱜ ᱡᱮ ᱢᱮᱱᱟᱜ ᱛᱟᱹᱞᱤᱧᱟ ᱡᱮ ᱪᱟᱞᱟᱜ ᱟᱹᱞᱤᱧ ᱢᱤᱫ ᱫᱷᱟᱟ ᱜᱟᱱ ᱞᱤᱧ ᱧᱮᱞ ᱟᱹᱜᱩᱣᱟᱜᱼᱟ
ᱦᱮᱸ ᱦᱮᱸ ᱦᱮᱸ ᱯᱟᱴᱟ ᱯᱟᱛᱟ ᱪᱷᱟᱛᱟ ᱫᱟᱲᱟᱱ ᱦᱚᱸ ᱫᱚᱨᱠᱟᱨ ᱠᱟᱱ ᱜᱮᱭᱟ ᱵᱟᱝ ᱵᱟᱝ ᱦᱮᱸ ᱪᱟᱞᱟᱣ ᱠᱟᱛᱮᱜ ᱡᱷᱚᱛᱚ ᱨᱚᱠᱚᱢ ᱡᱤᱱᱤᱥ ᱜᱮ ᱥᱮᱬᱟ ᱫᱚᱨᱠᱟᱨ
ᱥᱮᱬᱟ ᱫᱚᱨᱠᱟᱨ ᱦᱳᱭ
ᱦᱩᱸ ᱟᱵᱮᱱᱟᱜ ᱞᱟᱹᱭ ᱛᱮ ᱪᱮᱫ ᱫᱚᱨᱠᱟᱨ ᱯᱟᱛᱟ ᱡᱟᱦᱟᱸ ᱞᱟᱹᱴᱩ ᱞᱟᱹᱴᱩ ᱯᱟᱛᱟ ᱦᱩᱭᱩᱜ ᱚᱱᱟ ᱯᱟᱛᱟ ᱨᱮ ᱪᱟᱞᱟᱣ ᱠᱟᱛᱮ ᱥᱩᱫᱩ ᱮᱱᱮᱡ ᱥᱮᱨᱮᱧ ᱥᱮ ᱦᱚᱲ ᱧᱮᱞ ᱞᱮᱠᱷᱟᱱ ᱜᱮ ᱫᱚᱨᱠᱟᱨ ᱥᱮ ᱢᱟᱡᱷᱮ ᱢᱚᱫᱽᱫᱷᱮ ᱴᱟᱢᱟᱠ ᱛᱩᱢᱫᱟᱹᱜ ᱦᱚᱸ ᱧᱮᱞ ᱫᱚᱨᱠᱟᱨ ᱛᱤᱨᱭᱳ ᱵᱟᱱᱟᱢ ᱛᱟᱨᱯᱚᱨᱮ ᱦᱩᱭᱩᱜ ᱠᱟᱱᱟ ᱟᱵᱮᱱᱟᱜ ᱚᱱᱮ ᱯᱩᱛᱷᱤ ᱯᱚᱛᱚᱵ ᱠᱚ ᱚᱱᱟ ᱠᱚ ᱠᱤᱨᱤᱧ ᱟᱠᱠᱷᱨᱤᱧ
ᱚᱱᱟ ᱠᱚ ᱡᱷᱚᱛᱚ ᱜᱮ ᱞᱟᱹᱠ ᱞᱟᱹᱠᱛᱤ ᱠᱟᱱ ᱜᱮᱭᱟ ᱟᱵᱚ ᱡᱮᱦᱮᱛᱩ ᱚᱱᱟ ᱠᱚᱫᱚ ᱟᱵᱚᱣᱟᱜ ᱥᱟᱶᱛᱟ ᱨᱮᱭᱟᱜ ᱠᱟᱱᱟ
ᱟᱪᱪᱷᱟ ᱟᱪᱪᱷᱟ ᱦᱮᱸ ᱦᱮᱸ ᱛᱚᱵᱮ ᱟᱵᱮᱱᱟᱜ ᱞᱟᱹᱭ ᱛᱮᱫᱚ ᱪᱮᱫ ᱢᱟᱱᱮ ᱱᱮᱛᱟᱨ ᱫᱚᱵᱮᱱ ᱧᱮᱞ ᱠᱟᱫᱟ ᱜᱚᱞᱯᱷᱚ ᱜᱚᱞᱯᱷᱚ ᱫᱚ ᱠᱟᱹᱴᱤᱡ ᱞᱟᱝ ᱵᱟᱹᱲᱛᱤ ᱜᱚ ᱫᱟ ᱜᱚᱝᱠᱮ ᱱᱮᱛᱟᱨ ᱫᱚᱵᱮᱱ ᱧᱮᱞ ᱠᱟᱫᱟ ᱵᱟᱦᱟ ᱥᱚᱨᱦᱟᱭ ᱡᱟᱦᱟᱸ ᱟᱵᱚᱣᱟᱜ ᱯᱚᱨᱚᱵ ᱠᱟᱱ ᱛᱟᱵᱚᱱᱟ ᱥᱮ ᱦᱟᱸ
ᱦᱳᱭ
ᱚᱱᱟ ᱨᱮᱵᱮᱱ ᱧᱮᱞ ᱠᱟᱫᱟ ᱡᱮ ᱱᱮᱛᱟᱨ ᱫᱚ ᱧᱮᱞ ᱢᱮ ᱩᱱᱟᱹᱜᱴᱟ ᱫᱚ ᱫᱷᱩᱛᱤ ᱵᱟᱝ ᱥᱟᱹᱲᱤ ᱵᱟᱸᱫᱮ ᱱᱚᱣᱟ ᱠᱚᱫᱚ ᱪᱟᱵᱟ ᱞᱮᱠᱟ ᱪᱟᱵᱟ ᱤᱫᱤ ᱠᱟᱱ ᱛᱟᱵᱚᱱᱟ ᱟᱵᱚ
ᱦᱳᱭ ᱟᱵᱚᱣᱟᱜ ᱥᱟᱶᱛᱟ ᱠᱚᱢᱟ ᱪᱟᱵᱟ ᱞᱮᱠᱟ ᱜᱮ ᱪᱟᱵᱟ ᱟᱠᱟᱱᱟ ᱧᱮᱞ ᱦᱩᱭ ᱟᱠᱟᱱᱟ
ᱦᱮᱸ ᱛᱚ ᱟᱵᱮᱱᱟᱜ ᱞᱟᱹᱭ ᱛᱮ ᱪᱮᱫ ᱫᱚᱨᱠᱟᱨ ᱡᱮ ᱫᱤᱱ ᱫᱚ ᱵᱟᱝ ᱨᱮᱦᱚᱸ ᱢᱮᱱᱠᱷᱟᱱ ᱵᱟᱦᱟ ᱥᱚᱨᱦᱟᱭ ᱨᱮ ᱱᱚᱣᱟ ᱫᱚ ᱠᱚᱲᱟ ᱜᱤᱫᱽᱨᱟᱹ ᱫᱚ ᱫᱷᱩᱛᱤ ᱠᱩᱲᱤ ᱜᱤᱫᱽᱨᱟᱹ ᱫᱚ ᱥᱟᱹᱲᱤ ᱚᱱᱟ ᱠᱚ ᱵᱟᱸᱫᱮ ᱫᱚᱨᱠᱟᱨ ᱠᱟᱱᱟ
ᱦᱚᱸ ᱚᱱᱟ ᱠᱚᱫᱚ ᱞᱟᱹᱠᱛᱤ ᱠᱟᱱ ᱜᱮ ᱡᱮᱦᱩ ᱟᱵᱚᱣᱟᱜ ᱚᱱᱟ ᱫᱚ ᱟᱵᱚ ᱵᱟᱦᱟ ᱯᱚᱨᱚᱵ ᱠᱟᱱᱟ ᱫᱤᱱᱟᱹᱢ ᱛᱚ ᱦᱚᱨᱚᱜ ᱫᱚ ᱞᱟᱹᱭ ᱵᱟᱭ ᱠᱟᱱᱟ ᱡᱮ ᱚᱱᱠᱟ ᱦᱚᱨᱚᱜ ᱢᱮ
ᱦᱩᱸ ᱦᱩᱸ ᱦᱩᱸ ᱟᱹᱞᱤᱧᱟᱜ ᱠᱟᱛᱷᱟ ᱟᱹᱞᱤᱧᱟᱜ ᱞᱟᱹᱭ ᱛᱮᱦᱚᱸ ᱚᱱᱠᱟ ᱜᱮ ᱡᱮ ᱮᱸᱜ ᱟᱵᱚᱣᱟᱜ ᱥᱟᱱᱛᱟᱲᱟᱜ ᱡᱟᱦᱟᱸ ᱟᱵᱚᱣᱟᱜ ᱦᱚᱨᱚᱜ ᱵᱟᱸᱫᱮ ᱟᱹᱨᱤᱪᱟᱹᱞᱤ ᱱᱚᱣᱟ ᱫᱚ ᱟᱵᱚ ᱜᱮᱥᱮ ᱫᱚᱦᱚ ᱤᱫᱤ ᱞᱟᱜᱟᱣ ᱟᱵᱚᱱᱟ ᱦᱩᱸ ᱦᱩᱸ ᱟᱵᱚ ᱡᱩᱫᱤ ᱵᱟᱵᱚᱱ ᱠᱚᱭᱚᱜᱟ ᱚᱠᱚᱭᱮ ᱠᱚᱭᱚᱜᱟᱜ ᱼᱟ
ᱚᱠᱚᱭ ᱠᱚᱭᱚᱜᱟ ᱦᱚᱭ
ᱜᱩᱨᱩ ᱜᱚᱝᱠᱮ ᱵᱟᱭ ᱞᱟᱹᱭ ᱞᱮᱫᱟ ᱦᱮᱸ ᱟᱢᱟᱜ ᱡᱟᱹᱛᱤ ᱞᱟᱹᱜᱤᱫ ᱟᱢᱟᱜ ᱫᱷᱚᱨᱚᱢ ᱞᱟᱹᱜᱤᱫ ᱚᱠᱚᱭ ᱦᱚᱸ ᱵᱟᱭ ᱧᱮᱞᱟ ᱟᱢᱜᱮᱢ ᱧᱮᱞᱟ ᱦᱩᱸ ᱦᱩᱸ ᱱᱚᱝᱠᱟᱱᱟᱜ ᱠᱟᱛᱷᱟ ᱠᱟᱱ ᱜᱮᱭᱟ ᱦᱮᱸ ᱟᱨ ᱱᱤᱡᱮ ᱡᱩᱫᱤ ᱵᱟᱵᱚᱱ ᱧᱮᱞᱟ ᱩᱱᱤ ᱜᱩᱨᱩ ᱜᱚᱝᱠᱮ ᱜᱮ ᱞᱟᱹᱭ ᱞᱮᱫ ᱞᱮᱠᱟ ᱟᱢᱮᱢ ᱟᱫᱚᱜ ᱨᱮᱦᱚᱸ ᱟᱢᱮᱢ ᱟᱫᱚᱜ ᱨᱮᱫᱚ ᱡᱟᱹᱛᱤ ᱟᱫᱚᱜ ᱨᱮᱫᱚ ᱚᱠᱚᱭ ᱧᱮᱞ ᱛᱟᱢᱟ ᱟᱢ ᱦᱚᱢ ᱟᱫᱚᱜᱼᱟ ᱱᱚᱜᱼ ᱱᱚᱝᱠᱟᱱᱟᱜ ᱠᱟᱛᱷᱟ ᱟᱨ ᱪᱮᱫ ᱦᱮᱸ ᱛᱚᱵᱮ ᱟᱹᱞᱤᱧᱟᱜ ᱞᱟᱹᱭ ᱛᱮᱫᱚ ᱡᱟᱦᱟᱸ ᱯᱟᱛᱟ ᱪᱷᱟᱛᱟ
ᱦᱚᱜᱼ ᱱᱟ ᱠᱚᱫᱚ ᱢᱟᱱᱮ ᱧᱤᱫᱟᱹ ᱦᱩᱭ ᱫᱚᱨᱠᱟᱨ ᱠᱟᱱᱟ ᱧᱮᱞ ᱦᱚᱸ ᱫᱚᱨᱠᱟᱨ ᱠᱟᱱᱟ ᱢᱮᱱᱠᱷᱟᱱ ᱚᱱᱟ ᱠᱚᱢᱤᱴᱤ ᱠᱚᱣᱟᱜ ᱠᱤᱪᱷᱩ ᱠᱮᱴᱮᱡ ᱥᱮᱴᱮᱡ ᱛᱟᱦᱮᱸ ᱫᱚᱨᱠᱟᱨᱚᱜ ᱠᱟᱱᱟ ᱞᱟᱹᱠ
ᱟᱨ ᱡᱟᱦᱟᱸ ᱟᱹᱞᱤᱧ ᱞᱤᱧ ᱧᱮᱞᱫᱟ ᱡᱮ ᱱᱚᱝ ᱠᱟ ᱚᱱᱟ ᱧᱤᱫᱟᱹ ᱚᱨᱠᱮᱥᱴᱟᱨ ᱠᱚ ᱦᱩᱭᱩᱜ ᱠᱟᱱᱟ ᱧᱤᱫᱟᱹ ᱯᱟᱛᱟ ᱠᱚ ᱚᱱᱟ ᱠᱚᱫᱚ ᱱᱮᱛᱟᱨ ᱡᱟᱦᱟᱸ ᱧᱮᱞᱚᱜ ᱠᱟᱱᱟ ᱚᱱᱟ ᱠᱚᱫᱚ ᱱᱮᱛᱟᱨ ᱵᱟᱝ ᱦᱩᱭ ᱞᱮᱠᱷᱟᱡ ᱜᱮ ᱱᱟᱯᱟᱭᱚᱜᱼᱟ
ᱦᱮᱸ ᱦᱮᱸ ᱮᱠᱫᱚᱢ ᱮᱠᱫᱚᱢ ᱟᱞᱤᱧᱟᱜ ᱞᱟᱹᱭ ᱛᱮᱦᱚᱸ ᱱᱚᱣᱟᱜ ᱜᱮ ᱡᱮ ᱢᱟᱱᱮ ᱚᱱᱟ ᱠᱚᱨᱮ ᱡᱩᱫᱤ ᱢᱟᱱᱮ ᱠᱟᱨᱚᱱ ᱢᱟᱢᱤ ᱢᱤᱫ ᱦᱚᱲ ᱥᱟᱵ ᱠᱟᱛᱮᱫ ᱠᱚᱢᱤᱴᱤ ᱯᱚᱠᱷᱮ ᱦᱚᱸ ᱱᱚᱣᱟ ᱫᱚ ᱥᱚᱢᱵᱷᱚᱵ ᱫᱚ ᱵᱟᱝ ᱠᱟᱱᱟ ᱡᱮ ᱢᱤᱢᱤᱫ ᱦᱚᱲ ᱥᱟᱵ ᱠᱟᱛᱮ ᱦᱮᱸ ᱦᱩᱸ ᱦᱩᱸ ᱛᱤᱱᱟᱹᱜ ᱦᱚᱲᱟᱜ ᱟᱴᱚᱠ ᱫᱟᱲᱮᱭᱟᱠᱚ ᱢᱤᱫᱤᱛ ᱫᱚ ᱦᱩᱸ ᱚᱱᱟ ᱵᱟᱫ ᱛᱮ ᱡᱩᱫᱤ ᱚᱱᱟ ᱧᱤᱫᱟᱹ ᱯᱟᱛᱟ ᱵᱟᱫ ᱠᱟᱛᱮ ᱡᱩᱫᱤ ᱥᱮᱛᱟᱜ ᱵᱮᱲᱟ ᱦᱩᱭ ᱠᱚᱜᱼᱟ ᱥᱮᱛᱟᱜ ᱵᱮᱲᱟ ᱦᱩᱸ ᱠᱤᱱᱵᱟ ᱚᱨᱜᱮᱥᱴᱟᱨ ᱵᱟᱫ ᱠᱟᱛᱮᱜ ᱢᱤᱫᱴᱮᱱ ᱮᱸ ᱞᱟᱠᱪᱟᱨ ᱟᱠᱷᱲᱟ ᱦᱩᱭ ᱠᱚᱜᱼᱟ ᱦᱮᱸ ᱟᱵᱚ ᱥᱟᱱᱛᱟᱲ ᱟᱵᱚ ᱥᱟᱱᱛᱟᱲ ᱥᱟᱶᱛᱟ ᱨᱮᱱᱟᱜ ᱡᱟᱦᱟᱸ ᱮᱱᱮᱡ ᱥᱮᱨᱮᱧ ᱠᱚ ᱢᱮᱱᱟᱜᱼᱟ ᱟᱹᱰᱤ ᱩᱛᱟᱹᱨ ᱜᱚᱛᱚ ᱢᱮᱱᱟᱜᱼᱟ ᱮᱸ ᱡᱮᱢᱚᱱ ᱵᱟᱦᱟ ᱯᱟᱛᱟ ᱮᱱᱮᱡ ᱦᱮᱸ ᱯᱟᱛᱟ ᱮᱱᱮᱡ ᱠᱚ ᱢᱮᱱᱟᱜᱼᱟ ᱦᱚᱜ ᱱᱟ ᱠᱚ
ᱦᱮ ᱟᱨ ᱜᱚᱝᱠᱮ ᱱᱮᱛᱟᱨ ᱡᱟᱦᱟᱸ ᱧᱮᱞᱚᱜ ᱠᱟᱱᱟ ᱱᱮᱛᱟᱨ ᱡᱟᱦᱟᱸ ᱧᱮᱞᱚᱜ ᱠᱟᱱᱟ ᱡᱮ ᱚᱱᱟ ᱧᱤᱫᱟᱹ ᱯᱟᱛᱟ ᱠᱚᱨᱮ ᱚᱱᱟ ᱯᱟᱹᱣᱨᱟᱹ ᱠᱚ ᱦᱟᱺᱰᱤ ᱯᱟᱹᱣᱨᱟᱹ ᱟᱹᱠᱨᱤᱧ ᱫᱚ ᱚᱱᱟ ᱫᱚ ᱪᱮᱫ ᱞᱮᱠᱟ ᱵᱟᱝ ᱦᱩᱭᱩᱜ ᱠᱟᱱᱟ ᱠᱟᱱᱟ ᱚᱱᱟ ᱠᱚ ᱪᱮᱫ ᱵᱤᱱ ᱞᱟᱹᱭᱟ ᱟᱵᱤᱱ
ᱟᱹᱞᱤᱧ ᱫᱚ ᱪᱮᱫ ᱞᱤᱧ ᱞᱟᱹᱭᱟ ᱦᱟᱺᱰᱤ ᱯᱟᱹᱣᱨᱟᱹ ᱫᱚ ᱦᱩᱭᱩᱜ ᱠᱟᱱᱟ ᱟᱵᱚ ᱥᱟᱱᱛᱟᱲ ᱥᱚᱢᱟᱡᱽ ᱨᱮ ᱡᱟᱦᱟᱸ ᱫᱚ ᱢᱟᱱᱮ ᱵᱚᱸᱜᱟ ᱵᱩᱨᱩ ᱡᱚᱠᱷᱚᱱ ᱠᱟᱹᱢᱤ ᱞᱟᱜᱟᱜᱼᱟ ᱦᱟᱺᱰᱤ ᱯᱟᱹᱣᱨᱟᱹ ᱫᱚ ᱵᱟᱝ ᱦᱟᱺᱰᱤ ᱜᱮ ᱢᱮᱱᱠᱷᱟᱱ ᱱᱮᱛᱟᱨ ᱫᱚ ᱦᱟᱺᱰᱤ ᱥᱟᱶᱛᱮ ᱯᱟᱹᱣᱨᱟᱹ ᱦᱚᱸᱠᱚ ᱪᱚᱰᱚᱨᱮᱫ ᱜᱮᱭᱟ ᱵᱟᱝ ᱫᱚ ᱵᱟᱝ ᱦᱮᱸ ᱠᱟᱨᱚᱱ ᱟᱹᱞᱤᱧ ᱫᱚᱞᱤᱧ ᱞᱟᱹᱭᱟ ᱯᱟᱹᱣᱨᱟᱹ ᱫᱚ ᱪᱮᱫᱟᱜ ᱵᱟᱠᱚ ᱪᱚᱰᱚᱨᱟ ᱪᱮᱫᱟᱜ ᱪᱚᱰᱚᱨ ᱵᱟᱝ ᱞᱟᱹᱠᱛᱤᱜ ᱠᱟᱱᱟ ᱪᱮᱫᱟᱜ ᱞᱤᱧ ᱞᱟᱹᱭ ᱫᱟ ᱟᱹᱞᱤᱧᱟᱜ ᱞᱟᱹᱭ ᱛᱮᱫᱚ ᱠᱟᱨᱚᱱ ᱯᱟᱹᱣᱨᱟᱹ ᱫᱚ ᱧᱮᱞ ᱵᱮᱱ ᱚᱠᱚᱭ ᱚᱠᱟ ᱞᱮᱠᱟᱛᱮ ᱯᱟᱹᱣᱨᱟᱹᱭ ᱛᱤᱠᱤᱭᱮᱫᱟ ᱱᱤᱭᱚᱢ ᱠᱟᱹᱱᱩᱱ ᱵᱟᱝ ᱤᱭᱟᱹ ᱠᱟᱛᱮ ᱠᱟᱛᱮ ᱜᱮ ᱯᱟᱞᱚᱱ ᱠᱟᱛᱮ ᱜᱮ ᱢᱮᱱᱠᱷᱟᱱ ᱦᱟᱺᱰᱤ ᱡᱚᱠᱷᱚᱱ ᱵᱚᱱ ᱫᱚᱦᱚᱭᱟ ᱥᱮ ᱩᱱ ᱫᱚ ᱢᱤᱫᱴᱮᱱ ᱮᱸ ᱱᱤᱭᱚᱢ ᱟᱛᱮᱜ ᱵᱚᱱ ᱫᱚᱦᱚᱭᱟ᱾
ᱦᱳᱭ ᱦᱳᱭ ᱱᱤᱭᱚᱢ ᱟᱛᱮ ᱫᱚᱦᱚ ᱜᱮ ᱞᱟᱹᱠᱛᱤ ᱠᱟᱱᱟ᱾
ᱦᱮᱸ ᱦᱮᱸ ᱡᱮᱢᱚᱱ ᱛᱩᱯᱩ ᱥᱟᱯᱷᱟ ᱠᱟᱛᱮᱜ ᱡᱮᱢᱚᱱ ᱦᱟᱺᱰᱤ ᱫᱚᱠᱚ ᱫᱚᱦᱚᱭᱟ᱾ ᱦᱚᱜᱼᱚᱭ ᱱᱚᱝᱠᱟ ᱱᱚ ᱚᱱᱟᱛᱮ ᱡᱮᱢᱚᱱ ᱵᱚᱸᱜᱟ ᱵᱩᱨᱩ ᱨᱮ ᱠᱟᱹᱢᱤ ᱨᱮ ᱞᱟᱜᱟᱜᱼᱟ ᱴᱷᱤᱠ ᱜᱮᱭᱟ ᱟᱨ ᱚᱱᱟ ᱦᱟᱺᱰᱤ ᱦᱟᱺᱰᱤ ᱧᱩ ᱦᱚᱸ ᱡᱮ ᱧᱩ ᱚᱵᱟᱸᱜ ᱛᱟᱵᱮᱨ ᱫᱷᱟᱹᱵᱤᱡ ᱧᱩ ᱱᱚᱝᱠᱟ ᱫᱚ ᱵᱟᱝ ᱴᱷᱤᱠᱟ ᱦᱮᱸ ᱡᱟᱦᱟᱸ ᱚᱱᱮ ᱪᱚᱰᱚᱨ ᱡᱟᱦᱟᱸ ᱪᱚᱰᱚᱨ ᱥᱟᱨᱮᱡ ᱡᱟᱦᱟᱸ ᱦᱮᱸ ᱦᱚᱜᱼᱱᱟ ᱠᱚ ᱤᱱᱟᱹ ᱧᱩ ᱫᱚ ᱚᱱᱟ ᱫᱚ ᱦᱮᱸ ᱵᱚᱸᱜᱟ ᱵᱚᱸᱜᱟ ᱯᱨᱚᱥᱟᱫᱽ ᱞᱮᱠᱟ ᱡᱟᱦᱟᱸ ᱫᱚ ᱪᱚᱰᱚᱨ ᱥᱟᱨᱮᱡ ᱵᱚᱱ ᱧᱩᱭᱟ ᱚᱱᱟ ᱠᱚᱫᱚ ᱴᱷᱤᱠ ᱜᱮᱭᱟ, ᱢᱮᱱᱠᱷᱟᱱ ᱟᱵᱚ ᱫᱚ ᱢᱮᱱᱠᱷᱟᱱ ᱟᱵᱚ ᱥᱟᱱᱛᱟᱲ ᱥᱚᱢᱟᱡᱽ ᱨᱮᱫᱚ ᱦᱟᱺᱰᱤ ᱫᱚ ᱵᱟᱵᱚᱱ ᱧᱩᱭᱮᱫᱟ ᱦᱟᱺᱰᱤ ᱟᱵᱚᱭ ᱧᱩᱭᱮᱫ ᱵᱚᱱᱟ᱾
ᱦᱳᱭ ᱚᱱᱟ ᱜᱮᱛᱚ ᱱᱮᱛᱟᱨ ᱫᱚ ᱧᱮᱞᱚᱜ ᱠᱟᱱᱟ ᱜᱚᱝᱠᱮ᱾
ᱦᱮᱸ ᱟᱫᱚᱵᱮᱱ ᱪᱤᱠᱟᱹᱭᱟ ᱢᱟ ᱵᱮᱱᱟᱜ ᱟᱨ ᱟᱹᱞᱤᱧᱟᱜ ᱠᱟᱛᱷᱟ ᱛᱮᱛᱚ ᱵᱟᱝ ᱦᱩᱭᱩᱜ ᱟᱥᱮ ᱚᱱᱟ ᱡᱚᱛᱚ ᱦᱚᱲ ᱵᱩᱡᱽ ᱞᱟᱜᱟᱣ ᱠᱚᱣᱟ ᱦᱮᱸ ᱟᱨ ᱱᱚᱣᱟ ᱫᱚᱠᱚ ᱵᱩᱡᱷᱟᱹᱣ ᱦᱚᱪᱚ ᱫᱟᱲᱮᱭᱟ ᱠᱚᱣᱟ ᱱᱚ ᱛᱮ ᱟᱛᱳ ᱠᱚᱨᱮᱱ ᱡᱟᱦᱟᱸ ᱛᱤᱱᱟᱹᱜ ᱜᱤᱫᱽᱨᱟᱹ ᱠᱚ ᱢᱮᱱᱟᱜ ᱠᱚᱣᱟ᱾ ᱱᱩᱠᱩ ᱡᱩᱫᱤ ᱠᱚ ᱚᱞᱚᱜ ᱯᱟᱲᱦᱟᱜᱼᱟ᱾ ᱵᱩᱡᱷᱟᱹᱣ ᱠᱚᱣᱟ ᱦᱮᱸ ᱚᱱᱠᱟ ᱵᱟᱹᱭ ᱵᱟᱹᱭ ᱡᱚᱛᱚ ᱦᱚᱲ ᱥᱤᱠᱷᱱᱟᱹᱛ ᱞᱮᱱᱠᱷᱟᱱ ᱡᱷᱚᱛᱚ ᱦᱚᱲ ᱥᱤᱠᱷᱱᱟᱹᱛ ᱞᱮᱠᱟᱱᱟᱜ ᱠᱟᱛᱷᱟ ᱠᱚ ᱞᱟᱹᱭᱟ ᱟᱨ ᱵᱟᱝᱠᱷᱟᱱ ᱫᱚ ᱡᱩᱫᱤ ᱥᱤᱠᱷᱱᱟᱹᱛ ᱵᱟᱢ ᱛᱟᱦᱮ ᱱᱟ ᱦᱮᱸ ᱚᱥᱤᱠᱠᱷᱤᱛᱚ ᱜᱮᱢ ᱛᱟᱦᱮᱱᱟ ᱛᱟᱦᱚᱞᱮ ᱠᱷᱟᱱ ᱫᱚ ᱱᱚᱝᱠᱟ ᱜᱮᱵᱚᱱ ᱞᱟᱹᱭᱟ ᱡᱚᱛᱚ ᱦᱚᱲ᱾ ᱦᱮᱸ ᱦᱟᱺᱰᱤ ᱫᱚᱠᱚ ᱧᱩᱭ ᱜᱮᱭᱟ ᱛᱤᱥᱮᱢ ᱧᱩᱭᱟ ᱵᱟᱦᱟ ᱥᱚᱨᱦᱟᱭ ᱨᱮ ᱵᱟᱢ ᱧᱩ ᱞᱮᱠᱷᱟᱱ ᱫᱚ᱾
ᱟᱫᱚ ᱧᱩ ᱫᱚ ᱦᱮᱸ ᱞᱟᱹᱠᱛᱤ ᱠᱟᱱ ᱜᱮᱭᱟ ᱠᱤᱱᱛᱩ ᱚᱱᱠᱟ ᱡᱮ ᱚᱢᱵᱟᱜ ᱫᱷᱟᱹᱨᱤᱡ ᱧᱩ ᱚᱱᱟ ᱫᱚ ᱵᱟᱝ ᱴᱷᱤᱠᱟ᱾
ᱦᱩᱸ ᱟᱹᱞᱤᱧᱟᱜ ᱞᱟᱹᱭ ᱫᱚ ᱪᱮᱫ